ᱡᱚᱦᱟᱨ ᱜᱮ,
ᱦᱮᱸ ᱡᱚᱦᱟᱨ ᱜᱮ ᱜᱚᱢᱠᱮ᱾
ᱦᱮᱸ ᱤᱭᱟᱹ ᱞᱟᱹᱭ ᱫᱟᱹᱞᱤᱧ ᱨᱚᱲ ᱠᱚ ᱱᱟᱭᱛᱮ ᱱᱟᱯᱟᱭ ᱛᱮ ᱟᱸᱡᱚᱢᱚᱜ ᱠᱟᱱᱟ ᱛᱚ?
ᱦᱮᱸ ᱜᱚᱝᱠᱮ ᱮᱠᱫᱚᱢ ᱟᱹᱰᱤ ᱵᱮᱥ ᱚᱠᱚᱡ ᱛᱮᱜᱮ ᱟᱸᱡᱚᱢᱚᱜ ᱠᱟᱱᱟ ᱨᱚᱲ ᱠᱚ᱾
ᱮᱠᱫᱚᱢ ᱮᱠᱫᱚᱢ ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱮᱫᱟ ᱱᱤᱛᱚᱜ ᱫᱚ?
ᱜᱚᱝᱠᱮ ᱦᱟᱸᱜ ᱱᱤᱛ ᱫᱷᱟᱹᱨᱤᱡ ᱫᱚ ᱚᱲᱟᱜ ᱨᱮᱜᱮ ᱢᱮᱱᱟᱜ ᱟᱠᱟᱫ ᱞᱤᱧᱟᱹ, ᱫᱩᱲᱩᱵ ᱦᱟᱛᱟᱲ ᱟᱠᱟᱱ ᱛᱟᱦᱮᱸᱜ ᱟᱹᱞᱤᱧ᱾
ᱦᱳᱭ ᱦᱳᱭ ᱦᱳᱭ ᱾
ᱛᱟᱦᱚᱞᱮ ᱜᱚᱢᱠᱮ ᱟᱵᱤᱱ ᱜᱮ ᱪᱮᱫ ᱠᱚᱵᱤᱱ ᱪᱤᱠᱟᱹᱭᱫᱟ ᱱᱤᱛᱚᱜ ᱫᱚ ᱦᱟᱜᱸ?
ᱟᱹᱞᱤᱧ ᱦᱚᱸ ᱱᱚᱜᱼᱚᱭ ᱱᱤᱛᱚᱜ ᱫᱚ ᱫᱩᱲᱩᱵ ᱵᱟᱲᱟ ᱠᱟᱱᱟᱞᱤᱧ᱾ ᱪᱟᱥ ᱠᱟᱹᱢᱤ ᱨᱮᱜᱮ ᱠᱟᱹᱴᱤᱡ ᱦᱟᱸᱜ ᱞᱤᱧ ᱦᱮᱞᱮ ᱰᱷᱮᱞᱳ ᱧᱚᱜ ᱟᱠᱟᱱᱟ ᱟᱨ ᱪᱟᱥ ᱠᱟᱹᱢᱤ ᱠᱚᱦᱚᱸ ᱱᱤᱛᱚᱜ ᱫᱚ ᱦᱚᱸᱜᱼᱚᱭ ᱠᱚ ᱞᱟᱜᱟᱛᱟᱨ ᱠᱚ ᱮᱦᱚᱵᱮᱫ ᱠᱟᱱ ᱜᱮᱭᱟ ᱛᱚ ᱥᱟᱱᱟᱢ ᱪᱟᱹᱥᱤ ᱠᱚᱜᱮ᱾ ᱟᱹᱞᱤᱧ ᱦᱚᱸ ᱠᱟᱹᱴᱤᱡ ᱞᱤᱧ ᱛᱟᱭᱚᱢ ᱧᱚᱜ ᱠᱟᱱᱟ ᱚᱱᱟ ᱜᱮ ᱦᱟᱸᱜ ᱠᱟᱹᱴᱤᱡ, ᱪᱤᱱᱛᱟᱹ ᱵᱷᱟᱵᱱᱟᱭᱮᱫ ᱠᱟᱱᱟᱞᱤᱧ᱾
ᱟᱪᱪᱷᱟ ᱟᱪᱪᱷᱟ ᱦᱳᱭ ᱦᱳᱭ᱾ ᱛᱟᱦᱚᱞᱮ ᱜᱚᱝᱠᱮ ᱛᱮᱦᱮᱧ ᱫᱚ ᱱᱚᱜᱼᱚ ᱱᱚᱣᱟ ᱱᱤᱭᱟᱹ ᱞᱟᱝ ᱱᱚᱣᱟ ᱥᱟᱛᱟᱢ ᱱᱤᱭᱟᱹ ᱞᱟᱝ ᱡᱟᱦᱟᱸ ᱫᱚ ᱟᱞᱟᱝ ᱫᱤᱹᱢ ᱡᱤᱭᱚᱱ ᱚᱠᱟ ᱞᱮᱠᱟ ᱞᱟᱝ ᱠᱷᱟᱸᱰᱟᱣ ᱮᱜ ᱛᱟᱞᱟᱝ-ᱟ ᱦᱮᱸ ᱵᱟᱝ?
ᱮᱠᱫᱚᱢ ᱮᱠᱫᱚᱢ
ᱛᱟᱦᱚᱞᱮ ᱜᱚᱝᱠᱮ ᱟᱢ ᱥᱮᱫ ᱜᱮᱧ ᱠᱩᱞᱤᱭᱮᱫ ᱢᱮᱭᱟ ᱛᱟᱦᱚᱞᱮ ᱠᱷᱟᱱ ᱱᱤᱛᱚᱜᱟᱜ ᱡᱤᱭᱚᱱ ᱨᱮᱫᱚ ᱪᱮᱫ? ᱠᱚᱵᱤᱱ ᱪᱤᱠ ᱵᱟᱨᱟᱭ ᱫᱟ?
ᱦᱮᱱ ᱱᱤᱛᱚᱜ ᱟᱜ ᱡᱤᱭᱚᱱ ᱨᱮᱫᱚ ᱚᱞᱚᱜ ᱯᱟᱲᱦᱟᱣ ᱥᱟᱶ ᱥᱟᱶᱛᱮ ᱚᱲᱟᱜ ᱠᱚᱨᱮᱱᱟᱜ ᱡᱟᱦᱟᱸ ᱠᱟᱹᱢᱤ ᱠᱚ ᱚᱱᱟ ᱠᱚᱜᱮ ᱟᱹᱞᱤᱧ ᱫᱚ ᱱᱤᱛᱚᱜ ᱫᱚᱞᱤᱧ ᱠᱟᱹᱢᱤ ᱦᱟᱛᱟᱲ ᱫᱟ᱾
ᱟᱪᱪᱷᱟ ᱪᱷᱟ ᱦᱳᱭ ᱟᱹᱰᱤ ᱵᱮᱥ ᱯᱮ ᱛᱟᱦᱚᱞᱮ ᱜᱚᱝᱠᱮ ᱚᱞᱚᱜ ᱡᱤᱭᱚᱱ ᱫᱚ ᱦᱟᱜ ᱟᱨ ᱛᱤᱱ ᱥᱟᱜᱤᱧ ᱵᱟᱠᱤ ᱢᱮᱱᱟᱜ ᱛᱟᱵᱤᱱ ᱛᱮ? ᱢᱩᱪᱟᱹᱫᱚᱜ ᱫᱷᱟᱹᱵᱤᱡ ᱛᱮᱫᱚ ᱦᱟᱜ?
ᱢᱩᱪᱟᱹᱫᱚᱜ ᱞᱟᱹᱜᱤᱫ ᱛᱮᱫᱚ ᱠᱷᱟᱱ ᱦᱟᱜᱸ ᱜᱚᱝᱠᱮ ᱟᱵᱮᱱ ᱦᱚᱸᱵᱮᱱ ᱵᱟᱲᱟᱭᱟ ᱡᱮ- ᱚᱞᱚᱜ ᱡᱤᱭᱚᱱ ᱫᱚ ᱢᱩᱪᱟᱹᱫ ᱫᱚ ᱵᱟᱹᱱᱩᱜᱼᱟ ᱢᱟᱱᱣᱟ ᱡᱤᱭᱚᱱ ᱨᱮᱱᱟᱜ ᱢᱩᱪᱟᱹᱫ ᱢᱮᱱᱟᱜᱼᱟ᱾
ᱟᱪᱪᱷᱟ ᱪᱷᱟ ᱦᱳᱭ ᱚᱱᱟ ᱢᱟ ᱠᱟᱛᱷᱟ ᱫᱚ ᱠᱟᱛᱷᱟ ᱜᱮ ᱠᱟᱱᱟ ᱟᱫᱚ ᱦᱟᱸᱜ᱾ ᱜᱚᱝᱠᱮ ᱦᱟᱸᱜ ᱱᱚ ᱱᱚᱝᱠᱟᱜ ᱠᱟᱱᱟ ᱛᱤᱱᱟᱹᱜ ᱫᱷᱟᱹᱨᱤᱡ ᱵᱤᱱ ᱚᱞᱚᱜᱼᱟ ᱟᱫᱚ ᱚᱱᱟᱜᱮ ᱦᱟᱸᱜ ᱟᱹᱞᱤᱧ ᱠᱩᱠᱞᱤ ᱡᱚᱢ ᱠᱟᱱ ᱛᱟᱦᱮᱸᱜᱼᱟ?
ᱟᱫᱚ ᱚ ᱟᱪᱪᱷᱟ ᱜᱚᱝᱠᱮ ᱚᱱᱟ ᱦᱚᱸ ᱟᱹᱰᱤ ᱱᱟᱯᱟᱭ ᱠᱟᱛᱷᱟ ᱜᱮ᱾ ᱦᱩᱸ ᱯᱟᱲᱦᱟᱜ ᱫᱚᱠᱷᱚᱱ ᱦᱩᱭᱩᱜ ᱠᱟᱱᱟ᱾ ᱛᱤᱱᱟᱹᱜ ᱫᱦᱟᱵᱤᱡ ᱟᱞᱤᱧ ᱠ ᱦᱟᱹᱵᱤᱡ ᱟᱞᱤᱧ ᱞᱤᱧ ᱯᱟᱲᱦᱟᱣ ᱫᱟᱲᱭᱟᱜ ᱠᱟᱱᱟ᱾ ᱥᱟᱶ ᱥᱟᱶᱛᱮ ᱚᱲᱟᱜ ᱦᱚᱲ ᱦᱟᱸᱜ ᱜᱚᱲᱚ ᱥᱚᱯᱚᱦᱚᱫ ᱛᱤᱱᱟᱹᱜ ᱦᱟᱹᱵᱤᱡ ᱠᱚ ᱮᱢ ᱫᱟᱲᱮᱭᱟᱞᱤᱧ ᱠᱟᱱᱟ᱾ ᱤᱱᱟᱹᱜ ᱦᱟᱹᱵᱤᱡ ᱜᱮ ᱦᱟᱸᱜ ᱞᱤᱧ ᱯᱟᱲᱦᱟᱜᱼᱟ᱾
ᱟᱪᱪᱷᱟ ᱟᱪᱪᱷᱟ ᱦᱳᱭ ᱦᱳᱭ ᱮᱠᱫᱚᱢ ᱱᱚᱜ-ᱟ ᱱᱚᱣᱟ ᱜᱮ ᱦᱟᱸᱜ ᱞᱤᱧ ᱠᱷᱚᱡ ᱠᱟᱱ ᱛᱟᱦᱮᱸᱫ-ᱟ ᱮᱠᱫᱚᱢ ᱟᱵᱚ ᱢᱟ ᱱᱚᱜ ᱚᱝᱠᱟ ᱨᱮᱸᱜᱮᱡ ᱚᱨᱮᱡ ᱦᱚᱲ ᱠᱟᱱᱟ ᱵᱚᱱ ᱵᱟᱝ ᱜᱚᱝᱠᱮ ᱛᱤᱱᱟᱹᱜ ᱫᱷᱟᱹᱨᱤᱡ ᱦᱟᱸᱜ
ᱦᱳᱭ ᱦᱳᱭ
ᱚᱱᱠᱟ ᱜᱚ ᱵᱟᱵᱟ ᱛᱟᱠᱚ ᱜᱚ ᱜᱚᱲᱚ ᱮᱢ ᱫᱟᱲᱮ ᱟᱵᱚᱱ ᱚᱞᱚᱜ ᱯᱟᱲᱦᱟᱜ ᱩᱱᱟᱹᱜ ᱫᱷᱟᱹᱨᱤᱡ ᱜᱮᱵᱚ ᱯᱟᱲᱦᱟᱜ-ᱟ ᱦᱮᱸ ᱵᱟᱝ
ᱦᱳᱭ ᱦᱳᱭ ᱟᱫᱚ ᱠᱷᱟᱱᱟᱜ ᱜᱚᱝᱠᱮ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ?
ᱦᱮᱸ ᱜᱚᱝᱠᱮ ᱟᱞᱤᱧ ᱦᱚᱸ ᱱᱚᱝᱠᱟ ᱜᱮ ᱦᱟᱸᱜ ᱚᱞᱚᱜ ᱡᱤᱭᱚᱱ ᱨᱮᱜᱮ ᱢᱮᱱᱟᱜ ᱟᱠᱟᱫ ᱞᱤᱧᱟᱹ ᱢᱮᱱᱟᱜ ᱫᱚ ᱦᱟᱸᱜ ᱟᱨ ᱢᱤᱫ ᱥᱮᱨᱢᱟ ᱞᱮᱠᱟ ᱵᱟᱹᱠᱤ ᱢᱮᱱᱟᱜ ᱛᱟᱹᱞᱤᱧᱟ ᱚᱞᱚᱜ ᱡᱤᱭᱚᱱ ᱢᱩᱪᱟᱹᱫ ᱛᱮ ᱦᱟᱸᱜ ᱢᱟᱱᱮ ᱟᱫᱚ ᱦᱟᱸᱜ ᱱᱚᱰᱮ ᱜᱮᱞᱤᱧ ᱢᱩᱪᱟᱹᱫ ᱠᱟᱛᱟᱞᱤᱧ ᱠᱟᱱᱟ ᱱᱚᱣᱟ ᱚᱞᱚᱜ ᱡᱤᱭᱚᱱ ᱫᱚ ᱦᱟᱸᱜ ᱟᱫᱚ ᱦᱟᱸᱜ ᱩᱢᱮᱨ ᱠᱚᱦᱚᱸ ᱛᱚ ᱯᱟᱨᱚᱢ ᱪᱟᱞᱟᱜ ᱠᱟᱱᱟ ᱠᱟᱹᱢᱤ ᱠᱟᱹᱥᱱᱤ ᱦᱩᱭᱩᱜ-ᱟ
ᱦᱳᱭ ᱜᱚᱝᱠᱮ ᱦᱳᱭ
ᱟᱨ ᱥᱩᱫᱩ ᱠᱟᱹᱦᱱᱤ ᱠᱟᱹᱢᱤ ᱠᱟᱹᱥᱱᱤ ᱞᱮᱠᱷᱟᱱ ᱫᱚ ᱵᱟᱝ ᱦᱩᱭᱩᱜ-ᱟ ᱜᱚᱝᱠᱮ ᱢᱤᱫᱴᱟᱝ ᱩᱢᱮᱨ ᱛᱟᱦᱮᱸ ᱜᱮ ᱵᱟᱯᱞᱟ ᱞᱮᱱᱠᱷᱟᱱ ᱟᱹᱰᱤᱜᱮ ᱵᱮᱥᱚᱜ-ᱟ ᱪᱮᱫᱟᱜ ᱵᱟᱝ ᱩᱢᱮᱨ ᱯᱟᱨᱚᱢ ᱞᱮᱱᱠᱷᱟᱱ ᱟᱫᱚ ᱚᱱᱠᱟ ᱤᱭᱟᱹ ᱠᱚᱦᱚᱸ ᱠᱟᱥᱢᱟᱨ ᱴᱚᱴᱠᱚ ᱠᱚᱦᱚᱸ ᱵᱟᱝ ᱧᱟᱯᱟᱢ ᱠᱟᱱᱟ ᱵᱟᱝ
ᱦᱳᱭ ᱜᱚᱝᱠᱮ ᱚᱱᱟ ᱢᱟ ᱠᱟᱛᱷᱟ ᱠᱟᱱ ᱜᱮᱭᱟ ᱡᱮ ᱥᱟᱦᱤ ᱩᱢᱮᱨ ᱨᱮᱜᱮ ᱡᱩᱨᱤᱯᱟᱨᱤ ᱧᱟᱢᱜᱮ ᱥᱟᱦᱤᱭᱟ ᱦᱟᱯᱮᱱ ᱫᱤᱱᱨᱮ ᱨᱩᱯ ᱯᱮ ᱵᱟᱜᱤᱭᱟᱢ ᱨᱮ ᱡᱩᱨᱤ ᱛᱟᱢ ᱦᱚᱸᱭ ᱵᱟᱜᱤᱭᱟᱢ
ᱦᱳᱭ ᱦᱳᱭ ᱜᱚᱝᱠᱮ ᱮᱠᱫᱚᱢ ᱚᱱᱟ ᱛᱮᱜᱮ ᱦᱟᱸᱜ ᱜᱚᱝᱠᱮ ᱟᱹᱞᱤᱧ ᱫᱚᱞᱤᱧ ᱩᱭᱦᱟᱹᱨ ᱵᱷᱟᱵᱽᱱᱟ ᱠᱮᱫᱟ ᱠᱮ ᱦᱟᱨ ᱩᱢᱮᱨ ᱵᱚᱞᱛᱮᱫᱚ ᱫᱚᱢᱮ ᱜᱮ ᱯᱟᱨᱚᱢᱮᱱ ᱛᱟᱞᱤᱧᱟ ᱟᱫᱚ ᱱᱤᱭᱟᱹ ᱥᱮᱨᱢᱟ ᱜᱮ ᱚᱞᱚᱜ ᱡᱤᱭᱚᱱ ᱫᱚ ᱞᱤᱧ ᱢᱩᱪᱟᱹᱫ ᱛᱟᱹᱞᱤᱧ ᱛᱮ ᱟᱫᱚ ᱦᱟᱸᱜ ᱟᱹᱞᱤᱧ ᱦᱚᱸ ᱠᱟᱹᱢᱤ ᱠᱟᱹᱥᱱᱤ ᱟᱹᱜᱩ ᱠᱟᱛᱮᱫ ᱟᱫᱚ ᱦᱟᱸᱜ ᱜᱷᱟᱨᱚᱸᱡᱽ ᱛᱚ ᱛᱚᱞ ᱢᱮᱱᱟᱜ ᱞᱤᱧ ᱨᱤᱠᱟᱹᱭ ᱞᱟᱹᱜᱤᱫ ᱟᱹᱞᱤᱧ ᱦᱚᱸ ᱾ ᱟᱨ ᱪᱮᱫᱟᱜ ᱵᱟᱝ ᱚᱝᱠᱟ ᱜᱚ ᱵᱟᱵᱟ ᱛᱟᱠᱚ ᱦᱚᱸ ᱠᱚ ᱩᱢᱮᱨ ᱦᱚᱸ ᱟᱹᱰᱤ ᱵᱟᱹᱲᱛᱤ ᱜᱮ ᱦᱩᱭᱮᱱ ᱛᱟᱠᱚᱣᱟ ᱵᱟᱝ, ᱟᱫᱚ ᱱᱮᱛᱟᱨ ᱫᱚ ᱵᱟᱠᱚ ᱵᱟᱠᱚ ᱠᱟᱹᱢᱤ ᱫᱟᱲᱮᱭᱟᱜ ᱠᱟᱱᱟ ᱵᱟᱝ ᱱᱚᱣᱟ ᱠᱷᱮᱛ ᱠᱚᱨᱮᱜ ᱦᱚᱸ᱾ ᱚᱱᱟ ᱠᱷᱟᱹᱛᱤᱨ ᱟᱫᱚ ᱠᱚ ᱞᱟᱹ ᱞᱟᱹᱭᱫᱟ ᱛᱟᱦᱞᱮ ᱠᱟᱥᱢᱟᱨ ᱴᱚᱴᱠᱚ ᱵᱚ ᱛᱚᱞᱟᱢᱟ᱾ ᱚᱱᱮ ᱴᱷᱤᱠ ᱜᱮᱭᱟ ᱟᱨ ᱢᱤᱫ ᱥᱮᱨᱢᱟ ᱯᱚᱲ ᱯᱚᱲ ᱠᱚ ᱥᱮᱫ ᱜᱮ ᱦᱟᱸᱜ ᱱᱚᱝᱠᱟ ᱫᱚ ᱦᱟᱸᱜ ᱠᱚ ᱠᱟᱹᱢᱤ ᱠᱚ ᱥᱟᱯᱲᱟᱣᱟ ᱦᱟᱸᱜ,
ᱦᱳᱭ ᱦᱳᱭ ᱮᱠᱫᱚᱢ, ᱱᱚᱣᱟ ᱢᱟ ᱱᱟᱯᱟᱭ ᱠᱟᱛᱷᱟ ᱠᱟᱱ ᱜᱮᱭᱟ ᱜᱚᱝᱠᱮ ᱠᱟᱥᱢᱟᱨ ᱴᱚᱴᱠᱚ ᱫᱚ, ᱮᱠᱟᱞᱜᱮ ᱞᱟᱹᱠᱛᱤᱜ ᱠᱟᱱᱟ᱾
ᱦᱮᱸ ᱦᱮᱸ ᱮᱠᱫᱚᱢ ᱦᱳᱭ ᱛᱟᱦᱞᱮ ᱜᱚᱝᱠᱮ ᱟᱹᱵᱤᱱ ᱫᱚ ᱦᱟᱸᱜ ᱛᱤᱥ ᱠᱚᱛᱮ ᱦᱟᱸᱜ ᱠᱟᱥᱢᱟᱨ ᱴᱚᱴᱠᱚ ᱠᱚ ᱛᱚᱞ ᱟᱵᱤᱱᱟ ᱩᱲᱟᱜ ᱠᱚᱨᱮ ᱫᱚ ᱵᱟᱠᱚ ᱞᱟᱹᱭ ᱵᱟᱲᱟᱭᱮᱫ ᱛᱮ?
ᱦᱮᱸ ᱜᱚᱝᱠᱮ ᱱᱚᱝᱠᱟ ᱛᱚ ᱞᱟᱹᱭ ᱵᱟᱲᱟ ᱫᱚ ᱠᱚ ᱞᱟᱹᱭ ᱵᱟᱲᱟᱭᱮᱫ ᱠᱟᱱ ᱜᱮᱭᱟ, ᱟᱨ ᱥᱟᱶ ᱥᱟᱶᱛᱮ ᱟᱹᱞᱤᱧ ᱦᱚᱸᱠᱚ ᱢᱮᱛᱟᱞᱤᱧ ᱠᱟᱱ ᱜᱮᱭᱟ ᱡᱮ ᱟᱨ ᱛᱤᱱᱟᱹᱜ ᱫᱤᱱ ᱱᱚᱝᱠᱟ ᱵᱮᱱ ᱛᱟᱦᱮᱸᱱᱟ ᱚᱞᱚᱜ ᱯᱟᱲᱦᱟᱜ ᱡᱤᱭᱚᱱ ᱦᱚᱸ ᱚᱱᱠᱟᱱ ᱜᱮᱭᱟ, ᱟᱨ ᱥᱟᱶ ᱥᱟᱶᱛᱮ ᱟᱹᱞᱤᱧ ᱫᱚ ᱠᱷᱟᱱ ᱦᱟᱸᱜ ᱱᱤᱛᱚᱜ ᱫᱚ
ᱞᱟᱹᱭ ᱜᱟᱱᱚᱜ-ᱟ ᱡᱮ ᱠᱟᱥᱢᱟᱨ ᱴᱚᱴᱠᱚ ᱨᱮᱱᱟᱜ ᱠᱟᱛᱷᱟ ᱠᱚᱦᱚᱸ ᱚᱲᱟᱜ ᱠᱷᱚᱱ ᱫᱚ ᱦᱮᱡ ᱠᱟᱜ ᱞᱤᱧ ᱜᱮᱭᱟ, ᱢᱮᱛᱟᱞᱤᱧ ᱠᱟᱱᱟ ᱠᱚ ᱡᱮ ᱪᱟᱥ ᱵᱟᱥ ᱨᱟᱠᱟᱵ ᱞᱮᱠᱷᱟᱱ ᱜᱮ ᱟᱫᱚ ᱦᱟᱸᱜ ᱟᱹᱞᱤᱧ ᱜᱮ ᱦᱟᱸᱜ ᱞᱤᱧ ᱚᱸᱰᱮ ᱫᱚᱞᱤᱧ ᱛᱷᱩᱠᱩᱢ ᱦᱟᱛᱟᱲ ᱟᱠᱟᱫᱟ᱾
ᱟᱪᱪᱷᱟ ᱟᱪᱪᱷᱟ ᱦᱳᱭ ᱦᱳᱭ᱾ ᱟᱫᱚ ᱦᱟᱸᱜ ᱜᱚᱝᱠᱮ ᱱᱮᱛᱟᱨ ᱫᱚ ᱱᱚᱝᱠᱟᱜ ᱠᱟᱱᱟ ᱦᱟᱸᱜ ᱵᱟᱠᱚ ᱧᱮᱞ ᱞᱟᱹᱜᱤᱫᱚᱜ ᱠᱟᱱᱟ ᱵᱟᱝ, ᱚᱝᱠᱟ ᱠᱚ ᱵᱟᱪᱷᱟᱣ ᱵᱟᱪᱷᱟᱣ ᱢᱮᱱᱟᱜ ᱠᱚᱣᱟ ᱟᱫᱚ ᱩᱢᱮᱨᱚᱜ ᱡᱟᱹᱥᱛᱤ ᱩᱢᱮᱨ ᱞᱮᱱᱠᱷᱟᱱ ᱞᱟᱹᱭᱟᱠᱚ ᱡᱮ ᱱᱩᱭ ᱫᱚᱭ ᱦᱟᱲᱟᱢ ᱧᱚᱜ ᱟᱠᱟᱱᱟ ᱱᱩᱭ ᱴᱷᱮᱱ
ᱦᱳᱭ ᱦᱳᱭ ᱮᱠᱫᱚᱢ ᱱᱚᱣᱟ ᱫᱚ ᱥᱟᱹᱨᱤ ᱠᱟᱱ ᱜᱮᱭᱟ᱾
ᱚᱱᱠᱟ ᱞᱤᱧ ᱵᱟᱯᱞᱟ ᱠᱚᱜ ᱞᱮᱠᱷᱟᱱ ᱟᱹᱰᱤ ᱜᱮ ᱵᱮᱥᱚᱜᱼᱟ ᱦᱟᱸᱜ,
ᱮᱠᱫᱚᱢ ᱮᱠᱫᱚᱢ᱾
ᱟᱫᱚ ᱱᱚᱝᱠᱟ ᱦᱟᱸᱜ ᱟᱵᱚ ᱢᱟ ᱨᱮᱸᱜᱮᱡ ᱦᱚᱲ ᱠᱟᱱᱟᱵᱚ ᱟᱫᱚ ᱵᱟᱱᱟ ᱦᱚᱲ ᱛᱮᱜᱮ ᱦᱟᱜ ᱜᱷᱟᱹᱨᱚᱧᱡᱽ ᱠᱚ ᱞᱤᱧ ᱛᱚᱞ ᱛᱟᱹᱞᱤᱧᱟ ᱾
ᱦᱚᱭ ᱜᱚᱢᱠᱮ, ᱟᱪᱪᱷᱟ ᱜᱚᱝᱠᱮ ᱟᱹᱞᱤᱧ ᱠᱟᱹᱴᱤᱡ ᱞᱤᱧ ᱠᱮᱪᱮᱫᱮᱫ ᱵᱮᱱᱟ ᱦᱳᱭ ᱥᱮ? ᱟᱸᱡᱚᱢᱫᱟ ᱵᱮᱱ ᱛᱚ ᱜᱚᱢᱠᱮ? ᱠᱮᱪᱮᱫ ᱫᱚ ᱟᱹᱵᱤᱱ ᱠᱮᱪᱮᱫ ᱮ ᱵᱮᱱᱟᱣ ᱱᱚᱜᱼᱱᱟ ᱠᱟᱨᱚᱱ ᱛᱮ ᱱᱚᱜᱼᱚᱭ ᱡᱮ ᱟᱵᱮᱱ ᱵᱮᱱ ᱞᱟᱹᱭ ᱠᱮᱫᱟ ᱡᱮ ᱩᱢᱮᱨ ᱠᱚ ᱯᱟᱨᱚᱢ ᱞᱮᱠᱷᱟᱱ ᱦᱟᱸᱜ ᱵᱟᱝᱠᱚ ᱧᱟᱢᱚᱜ ᱠᱟᱱᱟ ᱦᱮᱸ ᱥᱮ ᱵᱟᱝ?
ᱦᱳᱭ ᱦᱳᱭ ᱜᱚᱝᱠᱮ,
ᱛᱚ ᱟᱵᱚ ᱦᱚᱸᱵᱚᱱ ᱵᱩᱡᱽ ᱫᱟᱲᱮᱮᱜ ᱠᱟᱱᱟ, ᱥᱟᱶᱛᱮ ᱟᱵᱚᱨᱮᱱ ᱜᱚᱵᱟᱵᱟ ᱦᱚᱸᱠᱚ ᱵᱩᱡᱽ ᱫᱟᱲᱮᱜ ᱠᱟᱱᱟ ᱡᱮ ᱵᱟᱹᱵᱩᱣᱟᱜ ᱩᱢᱮᱨ ᱛᱟᱭ ᱫᱚ ᱯᱚᱞᱚᱢ ᱪᱟᱞᱟᱜ ᱠᱟᱱᱟ ᱦᱟᱯᱮᱱ ᱫᱤᱱ ᱨᱮ ᱯᱟᱞᱮᱫ ᱵᱟᱝᱠᱚ ᱧᱟᱢᱚᱜ,
ᱮᱠᱫᱚᱢ
ᱟᱫᱚ ᱚᱱᱟᱛᱮ ᱟᱹᱞᱤᱧ ᱦᱚᱞᱤᱧ ᱞᱟᱹᱭᱟ ᱡᱮ, ᱟᱭᱩᱼᱵᱟᱵᱟ ᱟᱠᱚᱣᱟᱜ ᱫᱟᱲᱮ ᱛᱟᱦᱮᱱ ᱵᱷᱳᱨ ᱟᱠᱚ ᱡᱟᱦᱟᱸ ᱞᱮᱠᱟ ᱠᱚ ᱦᱟᱨᱟ ᱵᱩᱨᱩᱭᱮᱫ ᱵᱚᱱᱟ ᱚᱱᱟ ᱥᱟᱶ ᱥᱟᱶᱛᱮ ᱟᱵᱚ ᱡᱟᱦᱟᱸ ᱞᱮᱠᱟ ᱡᱩᱨᱤᱼᱯᱟᱨᱤ ᱠᱚ ᱠᱷᱚᱡᱚᱜ ᱠᱟᱱᱟ ᱟᱠᱚ ᱧᱟᱢ ᱞᱟᱹᱜᱤᱫ ᱟᱠᱚ ᱠᱚ ᱠᱷᱚᱡᱚᱜ ᱠᱟᱱᱟ ᱡᱮ ᱦᱟᱯᱮᱱ ᱫᱤᱱ ᱟᱞᱮᱨᱮᱱ ᱵᱟᱹᱵᱩ ᱱᱟᱭᱛᱮ ᱱᱟᱯᱟᱭ ᱛᱮ ᱟᱭᱟᱜ ᱜᱷᱟᱨᱚᱸᱡᱽ ᱨᱮ ᱛᱟᱦᱮᱱ ᱢᱟᱭ᱾
ᱟᱫᱚ ᱚᱱᱟ ᱞᱮᱠᱟᱛᱮᱜᱮ ᱟᱫᱚ ᱜᱚᱝᱠᱮ ᱟᱹᱞᱤᱧ ᱢᱟᱞᱤᱧ ᱞᱟᱹᱭ ᱟᱠᱟᱫ ᱠᱚᱣᱟ ᱟᱫᱚ ᱦᱟᱸᱜ ᱛᱚᱵᱮ ᱵᱚᱭᱮᱥ ᱦᱚᱸ ᱠᱚ ᱵᱟᱭᱮᱥ-ᱚᱜ ᱠᱟᱱᱟ ᱟᱫᱚ ᱦᱟᱸᱜ ᱩᱱᱠᱩ ᱦᱚᱸᱛᱚ ᱧᱮᱞ ᱠᱚ ᱦᱩᱭᱩᱜ-ᱟ ᱵᱟᱝ ᱩᱱᱟᱹᱜ ᱦᱚᱲ ᱠᱚ ᱠᱟᱹᱢᱤ ᱠᱟᱹᱥᱱᱤ ᱠᱟᱛᱮᱮᱫ ᱟᱵᱚ ᱠᱚ ᱦᱟᱨᱟ ᱵᱩᱨᱩ ᱠᱮᱫ ᱵᱚᱱᱟ ᱦᱮᱸ ᱥᱮ ᱠᱟᱹᱴᱤᱡ ᱢᱤᱫ ᱫᱷᱟᱣ ᱠᱟᱹᱴᱤᱡ ᱟᱫᱚ ᱟᱵᱚ ᱦᱚᱸ ᱠᱟᱹᱴᱤᱡ ᱟᱵᱚ ᱦᱚᱸ ᱦᱟᱛᱟᱝ ᱡᱟᱦᱟᱸ ᱫᱚ ᱟᱵᱚᱣᱟᱜ ᱤᱡᱩᱜ ᱠᱟᱱ ᱛᱟᱵᱚᱱᱟ᱿ ᱩᱱᱠᱩ ᱦᱚᱸ ᱠᱟᱹᱴᱤᱡ ᱱᱤᱛᱚᱜ ᱫᱚ ᱟᱫᱚ ᱫᱩᱲᱩᱵ ᱠᱟᱛᱮᱮᱫ ᱡᱚᱢ ᱦᱚᱪᱚ ᱠᱚ ᱛᱵᱚᱱᱟ ᱦᱮᱸ ᱵᱟᱝ ᱟᱵᱚ ᱩᱱ ᱥᱚᱢᱚᱭ ᱢᱤᱫ ᱥᱚᱢᱚᱭ ᱠᱚ ᱡᱚᱢ ᱦᱚᱪᱚ ᱠᱟᱛᱮᱜ ᱦᱟᱸᱰ ᱵᱩᱨᱩ ᱟᱠᱟᱫ ᱵᱚᱱᱟ ᱠᱚ ᱱᱤᱛᱚᱜ ᱫᱚ ᱟᱵᱚ ᱱᱚᱝᱠᱟ ᱵᱚᱭᱮᱥ ᱵᱟᱵᱚ ᱠᱟᱹᱢᱤ ᱦᱚᱪᱚ ᱠᱟᱛᱮ ᱟᱵᱚ ᱦᱚᱸᱮᱱ ᱡᱚᱢ ᱧᱩ ᱦᱚᱪᱚ ᱠᱚᱣᱟ ᱮᱠᱚᱢ
ᱢᱩᱠᱛᱩᱠ ᱜᱚᱝᱠᱮ ᱟᱹᱰᱤ ᱢᱟᱨᱟᱝ ᱪᱤᱱᱛᱟᱹ ᱢᱮᱱᱟᱜ ᱛᱟᱵᱮᱱᱟ ᱱᱚᱣᱟ ᱫᱚ ᱠᱷᱟᱱ ᱥᱟᱱᱟᱢ ᱢᱟᱹᱱᱢᱤ ᱥᱮ ᱟᱵᱚ ᱥᱟᱱᱟᱢ ᱦᱚᱲᱟᱜ ᱱᱚᱝᱠᱟᱱ ᱡᱩᱫᱤ ᱪᱤᱱᱛᱟᱹ ᱵᱷᱟᱵᱱᱟ ᱛᱟᱦᱮᱸ ᱠᱚᱜ-ᱟ ᱛᱟᱦᱚᱞᱮ ᱠᱷᱟᱱ ᱟᱹᱞᱤᱧ ᱦᱚᱞᱤᱧ ᱠᱷᱡᱽ ᱠᱚᱜ-ᱟ ᱡᱮ ᱟᱹᱰᱤᱜᱮ ᱱᱟᱯᱟᱭ ᱱᱟᱯᱟᱭᱚᱜ-ᱟ ᱱᱚᱝᱠᱟᱱ ᱪᱤᱱᱛᱟᱹ ᱵᱷᱟᱵᱽᱱᱟ ᱢᱤᱫᱴᱟᱝ ᱠᱚᱲᱟ ᱦᱚᱯᱚᱱᱟᱜ ᱢᱟᱹᱱᱢᱤ ᱨᱮ ᱱᱚᱝᱠᱟᱱ ᱪᱤᱱᱛᱟᱹ ᱵᱷᱟᱵᱱᱟ ᱫᱚ ᱛᱟᱦᱮᱱ ᱞᱟᱹᱠᱛᱤ ᱠᱟᱱ ᱜᱮᱭᱟ᱾
ᱦᱳᱭ ᱦᱳᱭ ᱜᱚᱢᱠᱮ ᱵᱟᱝ ᱜᱚᱝᱠᱮ ᱞᱟᱹᱭ ᱫᱤᱧᱪ ᱟᱵᱚᱣᱟᱜ ᱦᱚᱸᱛᱚ ᱢᱤᱫᱴᱟᱝ ᱟᱥᱟ ᱠᱩᱠᱢᱩ ᱢᱮᱱᱟᱜ ᱛᱟᱠᱚᱣᱟ ᱡᱮ ᱵᱟᱝ ᱤᱧᱦ ᱦᱚᱸ ᱢᱤᱫᱴᱟᱝ ᱡᱮ ᱜᱚᱲᱚᱢ ᱠᱚᱲᱟ ᱜᱚᱲᱚᱢ ᱠᱩᱲᱤ ᱦᱩᱭᱩᱜ ᱛᱤᱧᱟᱹ ᱡᱮ ᱩᱱᱤ ᱥᱟᱶ ᱛᱮ ᱜᱮ ᱪᱤᱠᱤ ᱪᱚᱜ ᱪᱮᱨᱮᱡ ᱠᱷᱤᱞᱰᱩ ᱵᱟᱲᱟᱭᱟᱹᱧ ᱦᱮᱸ ᱵᱟᱝ ᱿
ᱮᱠᱫᱚᱢ ᱮᱠᱫᱚᱢ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱞᱟᱹᱭᱮᱜ ᱠᱟᱱᱟ ᱾
ᱚᱱᱟ ᱠᱚ ᱡᱩᱫᱤ ᱱᱚᱝᱠᱟ ᱡᱩᱫᱤ ᱟᱥᱟ ᱠᱩᱠᱢᱩ ᱠᱚ ᱡᱩᱫᱤ ᱵᱟᱢ ᱯᱩᱨᱟᱹᱣ ᱫᱟᱲᱮᱭᱟᱜ ᱛᱟᱠᱚᱣᱟ ᱛᱟᱦᱞ ᱩᱝᱠᱩ ᱟᱛᱚ ᱛᱟᱸᱦᱮᱸ ᱫᱚ ᱥᱚᱨᱚᱠ ᱯᱩᱨᱤ ᱨᱮ ᱥᱮᱱ ᱠᱟᱛᱮᱡ ᱢᱚᱱᱮ ᱡᱤᱣᱤ ᱠᱚᱭ ᱨᱟᱠ ᱛᱟᱠᱚᱣᱟ ᱵᱟ ᱡᱮ ᱜᱚᱲᱚᱢ ᱠᱚᱲᱟ ᱜᱚᱲᱚᱢ ᱠᱩᱲᱤ ᱦᱚᱸ ᱵᱟᱹᱧ ᱧᱮᱞ ᱧᱟᱢᱟᱱᱟᱜ ᱥᱮ ᱩᱱᱤ ᱥᱟᱶ ᱦᱚᱸ ᱪᱚᱜ ᱪᱮᱨᱮᱡ ᱠᱷᱤᱞᱰᱩ ᱮᱱᱮᱡ ᱛᱮᱦᱚᱸ ᱵᱟᱹᱧ ᱫᱟᱲᱮᱭᱟᱫᱟ ᱦᱮᱸ ᱵᱟ
ᱮᱠᱫᱚᱢ ᱜᱚᱝᱠᱮ ᱱᱚᱣᱟ ᱫᱚ? ᱥᱟᱹᱨᱤ ᱠᱟᱛᱷᱟ ᱠᱟᱱ ᱜᱮᱭᱟ ᱟᱠᱚ ᱦᱚᱸ
ᱱᱚᱶᱟ ᱜᱮᱠᱚ ᱠᱷᱚᱡᱚᱜ-ᱟ ᱟᱨ ᱥᱟᱱᱟᱢ ᱨᱮᱱ ᱜᱚᱜᱚ-ᱵᱟᱵᱟ ᱦᱚᱸ ᱱᱚᱶᱟ ᱜᱮᱠᱚ ᱠᱷᱚᱡᱚᱜ-ᱟ ᱡᱮ ᱤᱧ ᱨᱮᱱ ᱜᱚᱲᱚᱢ ᱠᱚᱲᱟ ᱜᱚᱲᱚᱢ ᱠᱩᱲᱤ ᱢᱤᱛ ᱛᱤ ᱧᱮᱞ ᱚᱴᱚ ᱠᱟᱹᱠᱤᱱᱟ᱾ ᱦᱚᱭ ᱡᱤᱣᱤ ᱦᱟᱥᱟ ᱦᱚᱲᱢᱚ ᱛᱤᱨᱮ ᱪᱚᱝ ᱪᱤᱠᱟᱜ-ᱟ? ᱚᱠᱚᱭ ᱵᱟᱝ ᱵᱚᱱ ᱵᱟᱲᱟᱭᱟ?
ᱦᱚᱭ ᱦᱚᱭ ᱜᱚᱝᱠᱮ ᱮᱠᱫᱚᱢ ᱾
ᱱᱚᱸᱰᱮ ᱫᱚ ᱱᱚᱶᱟ ᱞᱤᱱ ᱤᱧ ᱞᱟᱹᱭᱟ ᱡᱮ ᱟᱭᱳ-ᱵᱟᱵᱟ ᱡᱚᱠᱷᱚᱱ ᱠᱚ ᱧᱟᱢ ᱞᱟᱹᱜᱤᱫᱚᱜ ᱠᱟᱱᱟ ᱛᱚ ᱞᱚᱜᱚᱱ ᱧᱚᱜ ᱜᱮ ᱥᱟᱹᱜᱩᱱ ᱠᱟᱹᱢᱤ ᱫᱚ ᱥᱟᱹᱜᱩᱱ ᱱᱮᱰᱟᱣ ᱟᱠᱟᱱ ᱫᱤᱱ ᱨᱮᱜᱮ ᱵᱚᱱ ᱯᱩᱨᱟᱹᱣᱟ᱾
ᱦᱚᱭ ᱦᱚᱭ ᱜᱚᱝᱠᱮ ᱮᱠᱫᱚᱢ ᱚᱱᱟ ᱠᱟᱛᱮ ᱜᱮ ᱟᱹᱞᱤᱧ ᱦᱚᱞᱤᱧ ᱢᱮᱱ ᱠᱟᱫ ᱠᱚᱣᱟ ᱛᱟᱦᱚᱞᱮ ᱢᱟ ᱟᱯᱮ ᱠᱚᱜᱮ ᱛᱚ ᱧᱮᱞ ᱨᱮ ᱫᱷᱩᱨᱟᱹᱜ ᱛᱟᱵᱚᱱ ᱯᱮ ᱚᱠᱚᱭ ᱪᱮᱫ ᱵᱚ ᱠᱩᱥᱤᱭᱟᱭ ᱠᱟᱱᱟ ᱩᱱᱤ ᱠᱚᱜᱮ ᱦᱟᱸᱜ ᱵᱚ ᱟᱹᱜᱩᱟᱭᱮᱭᱟ ᱵᱟᱝ ᱦᱮᱸ ᱥᱟᱨ ᱥᱟᱹᱜᱩᱱ ᱵᱟᱯᱞᱟ ᱛᱮᱜ ᱜᱮ
ᱮᱠᱫᱚᱢ ᱟᱪᱪᱷᱟ ᱜᱚᱝᱠᱮ
ᱦᱳᱭ ᱜᱚᱝᱠᱮ ᱞᱟᱹᱭᱵᱤᱱ
ᱞᱟᱹᱭ ᱫᱟᱹᱞᱤᱧ ᱡᱮ ᱪᱟᱥᱵᱟᱥ ᱠᱟᱢᱤ ᱯᱚᱨᱮ ᱜᱮᱵᱮᱱ ᱵᱟᱯᱞᱟᱜ-ᱟ ᱥᱮ ᱠᱟᱹᱴᱤᱡ ᱚᱠᱛᱚ ᱠᱚᱵᱮᱱ ᱦᱟᱛᱟᱣ ᱧᱚᱜᱟ?
ᱚᱠᱛᱚ ᱫᱚ ᱦᱟᱸᱜ ᱟᱫᱚ ᱜᱚᱝᱠᱮ ᱦᱟᱸᱜ ᱱᱚᱝᱠᱟ ᱛᱚ ᱧᱮᱞ ᱢᱟᱛᱚ ᱟᱵᱚ ᱢᱟ ᱴᱟᱴᱠᱟ ᱫᱚ ᱵᱟᱠᱚ ᱧᱟᱢ ᱞᱟᱹᱜᱤᱫᱚᱜ-ᱟ ᱵᱟᱝ ᱟᱫᱚ ᱦᱟᱸᱜ ᱧᱮᱞ ᱧᱮᱞ ᱛᱮᱜᱮ ᱦᱟᱸᱜ ᱥᱚᱢᱚᱭ ᱫᱚ ᱦᱟᱸᱜ ᱯᱟᱨᱚᱢ ᱤᱫᱤᱡ ᱜᱮᱭᱟ ᱢᱤᱫ ᱥᱮᱨᱢᱟ ᱵᱟᱨ ᱥᱮᱨᱢᱟ ᱫᱚ ᱵᱟᱝ ᱟᱫᱚ ᱱᱤᱛᱚᱜ ᱠᱷᱚᱱ ᱦᱟᱸᱜ ᱜᱚᱝᱠᱮ ᱵᱟᱝᱵᱤᱱ ᱩᱸᱜ ᱪᱷᱩᱴᱟᱹᱣ ᱞᱮᱱᱠᱷᱟᱱ ᱦᱟᱸᱜ ᱚᱱᱟ ᱡᱤᱱᱤᱥ ᱫᱚ ᱵᱟᱝ ᱧᱟᱢᱚᱜ-ᱟ ᱦᱟᱸᱜ ᱟᱫᱚ ᱢᱤᱫᱴᱟᱝ ᱩᱝᱠᱩ ᱦᱩᱸ ᱧᱟᱢ ᱛᱮᱦᱚᱸ ᱛᱚ ᱢᱤᱫᱴᱟᱝ ᱚᱠᱛᱚ ᱫᱚ ᱞᱟᱜᱟᱜ-ᱟ ᱵᱟᱝ ᱟᱜᱮ ᱨᱟᱭᱵᱟᱨ ᱧᱮᱞᱮ ᱦᱩᱭᱩᱜ-ᱟ ᱨᱟᱭᱵᱟᱨ ᱦᱟᱸᱜ ᱨᱟᱭᱵᱟᱨᱮ ᱯᱟᱸᱡᱟ ᱠᱚᱣᱟ ᱩᱸ ᱥᱩᱫᱩ ᱢᱤᱫᱴᱟᱝ ᱧᱮᱞ ᱞᱮᱠᱷᱟᱱ ᱦᱩᱭᱩᱜ-ᱟ ᱯᱟᱪᱮᱜ ᱱᱩᱭ ᱵᱤᱱ ᱧᱮᱞ ᱠᱮᱫᱮᱭᱟ ᱱᱩᱭ ᱫᱚ ᱠᱟᱹᱴᱤᱡ ᱢᱚᱱᱮ ᱡᱤᱣᱤ ᱨᱮ ᱵᱟᱝ ᱵᱤᱱ ᱠᱩᱥᱤᱭᱟᱭ ᱫᱮᱭᱟ ᱦᱮᱸ ᱵᱟᱝ ᱛᱟᱦᱞᱮ ᱟᱨᱦᱚ ᱮᱴᱟᱜ ᱠᱚ ᱧᱮᱞ ᱠᱚ ᱦᱩᱭᱩᱜ-ᱟ ᱚᱝᱠᱟ ᱧᱮᱞ ᱧᱮᱞ ᱛᱮᱜᱮ ᱛᱚ ᱦᱟᱸᱜ ᱵᱟᱨ ᱥᱮᱨᱢᱟ ᱫᱚ ᱯᱟᱨᱚᱢ ᱜᱚᱫᱚᱜ- ᱟ ᱦᱮᱸ ᱵᱟᱝ ᱜᱚᱝᱠᱮ ᱢᱤᱫ ᱵᱟᱨ ᱥᱮᱨᱢᱟ ᱫᱚ ᱟᱫᱚ ᱦᱳᱭ ᱚᱝᱠᱟ ᱧᱟᱢ ᱞᱮᱱᱠᱷᱟᱱ ᱫᱚᱠᱚ ᱟᱫᱚ ᱦᱟᱸᱜ ᱞᱤᱧ ᱥᱟᱹᱜᱩᱱ ᱠᱟᱹᱢᱤ ᱞᱤᱧ ᱟᱬᱜᱚᱱᱟ ᱟᱫᱚ ᱦᱟᱸᱜ
ᱦᱳᱭ ᱚᱱᱟ ᱢᱟ ᱠᱟᱛᱷᱟ ᱠᱟᱱ ᱜᱮᱭᱟ᱾ ᱟᱪᱪᱷᱟ ᱜᱚᱝᱠᱮ ᱟᱹᱞᱤᱧ ᱞᱤᱧ ᱞᱟᱹᱭ ᱫᱟ ᱟᱨ ᱡᱟᱦᱟᱸ ᱛᱤᱥ ᱜᱮᱵᱮᱱ ᱵᱟᱯᱞᱟᱜ-ᱟ ᱟᱹᱞᱤᱧ ᱠᱟᱹᱴᱤᱡ ᱵᱮᱱ ᱱᱮᱜ ᱱᱮᱰᱟᱣᱟᱞᱤᱧᱟ ᱟᱹᱞᱤᱧ ᱦᱚᱸ ᱚᱠᱛᱚ ᱠᱚ ᱡᱩᱫᱤ ᱞᱤᱧ ᱧᱟᱢᱟ ᱟᱵᱮᱱᱟᱜ ᱵᱟᱯᱞᱟ ᱨᱮ ᱪᱟᱞᱟᱜ ᱨᱮᱱᱟᱜ ᱞᱤᱧ ᱨᱤᱠᱟᱹᱭᱟ᱾
ᱦᱳᱭ ᱦᱳᱭ ᱜᱚᱝᱠᱮ ᱪᱮᱫᱟᱜ ᱵᱟᱝ ᱱᱚᱶᱟ ᱱᱮᱶᱛᱟ ᱫᱚ ᱦᱟᱸᱜ ᱡᱚᱛᱚ ᱠᱚᱛᱮ ᱯᱮ ᱧᱟᱢᱟ ᱦᱟᱸᱜ ᱜᱟᱛᱮ ᱠᱚᱦᱚ ᱠᱚ ᱢᱮᱱᱟᱜ ᱠᱚᱣᱟ ᱦᱟᱸᱜ ᱱᱚᱝᱠᱟ ᱩᱯᱨᱩᱢ ᱜᱟᱛᱮ ᱠᱚᱫᱚ ᱦᱟᱸᱜ ᱡᱚᱛᱚ ᱥᱟᱱᱟᱢ ᱠᱚᱜᱮ ᱦᱟᱸᱜ ᱜᱤᱨᱟᱹ ᱫᱚᱞᱤᱧ ᱮᱢᱟ ᱯᱮᱭᱟ ᱦᱟᱸᱜ ᱾ ᱟᱨ ᱟᱹᱞᱤᱧ ᱦᱚᱞᱤᱧ ᱟᱥᱚᱜᱼᱟ ᱥᱟᱱᱟᱢ ᱠᱚᱜᱮ ᱦᱤᱡᱩᱜ ᱛᱟᱵᱚᱱ ᱯᱮ ᱟᱞᱤᱧᱟᱜ ᱚᱝᱠᱟ ᱥᱟᱨ ᱥᱟᱹᱜᱩᱱ ᱵᱟᱯᱞᱟ ᱨᱮ ᱵᱟᱝ ᱥᱟᱱᱟᱢ ᱠᱚ ᱛᱮ ᱜᱮ ᱨᱟᱹᱥᱠᱟᱹ ᱨᱚᱢᱚᱪ ᱛᱟᱵᱚᱱᱟ ᱯᱮ
ᱮᱢ ᱚᱲᱟᱜ ᱦᱚᱲ ᱦᱚ ᱥᱟᱶ ᱥᱟᱶᱛᱮ ᱜᱟᱛᱮ ᱠᱚ ᱡᱩᱫᱤ ᱠᱚ ᱛᱟᱦᱮᱱᱟ ᱟᱨᱦᱚ ᱨᱟᱹᱥᱠᱟᱹ ᱧᱚᱜ ᱜᱮ ᱵᱩᱡᱩᱜᱼᱟ ᱾
ᱦᱳᱭ ᱦᱳᱭ ᱜᱚᱢᱠᱮ ᱮᱠᱫᱚᱢ,
ᱟᱨ ᱜᱚᱢᱠᱮ ᱜᱚᱞᱯᱚ ᱜᱚᱞᱯᱚ ᱛᱮᱢᱟ ᱟᱞᱟᱝᱟᱜ ᱚᱠᱛᱚ ᱠᱚᱦᱚᱸ ᱛᱤᱭᱳᱜ ᱦᱤᱡᱩᱜ ᱠᱟᱱ ᱛᱟᱞᱟᱝᱟ
ᱦᱳᱭ ᱦᱳᱭ ᱜᱚᱢᱠᱮ ᱛᱮᱦᱮᱧᱟᱜ ᱱᱚᱝᱠᱟ ᱠᱷᱟᱴᱚ ᱢᱟᱦᱟ ᱢᱟᱪᱷᱟ ᱜᱚᱞᱯᱚ ᱫᱚ ᱱᱚᱰᱮ ᱜᱮᱞᱟᱝ ᱢᱩᱪᱟᱹᱫ ᱞᱮᱫ ᱠᱷᱟᱱ ᱜᱮ ᱟᱹᱰᱤ ᱵᱷᱟᱜᱤᱜᱼᱟ ᱚᱠᱛᱚ ᱠᱚᱞᱟᱝ ᱧᱟᱢ ᱞᱮᱠᱷᱟᱱ ᱟᱵᱟᱨ ᱫᱷᱤᱱᱟᱹᱱ ᱠᱚᱥᱮ ᱞᱟᱝ ᱨᱚᱯᱚᱲᱟ ᱦᱮᱸ ᱵᱟᱝ ᱜᱚᱝᱠᱮ
ᱦᱳᱭ ᱜᱚᱢᱠᱮ ᱦᱳᱭ ᱦᱳᱭ ᱴᱷᱤᱠ ᱜᱮᱭᱟ ᱢᱟ ᱛᱟᱦᱞᱮ ᱜᱚᱢᱠᱮ ᱱᱤᱛᱚᱜ ᱞᱮᱠᱟ ᱫᱚ᱾ ᱦᱳᱭ ᱜᱚᱢᱠᱮ ᱢᱟ᱾